ᱦᱮᱸ ᱦᱮᱞᱳ,
ᱦᱮᱸ,
ᱦᱮᱸ ᱞᱟᱹᱭᱢᱮ ᱾
ᱪᱮᱫ ᱮᱢ ᱪᱤᱠᱟᱹ ᱭᱮᱫᱟ?
ᱱᱚᱜᱚᱭ ᱪᱤᱠᱟᱹ ᱦᱚᱸ ᱵᱟᱝᱜᱮ ᱱᱚᱜᱚᱭ ᱵᱟᱲᱜᱮ ᱥᱮᱫ ᱨᱮᱧ ᱫᱩᱲᱩᱵ ᱠᱟᱱᱟ ᱾ ᱟᱢᱫᱚ?
ᱚ ᱤᱧ ᱦᱚᱸ ᱱᱚᱜᱼᱚᱭ ᱪᱟᱸᱫᱽ ᱥᱮᱫ ᱨᱮ ᱢᱤᱱᱟᱹᱧᱟ ᱾
ᱚᱻ
ᱦᱮᱸ ᱾
ᱢᱮᱱᱫᱤᱧ,
ᱢᱮᱱᱫᱟᱹᱧ ᱟᱢᱵᱟᱵᱚᱛ ᱠᱚ ᱟᱯᱮ ᱫᱚ ᱪᱮᱫ ᱞᱮᱠᱟᱯᱮ ᱢᱟᱱᱟᱣ ᱠᱮᱫᱟ, ᱯᱟᱨᱚᱢᱮᱱ ᱛᱟᱵᱚᱱ ᱫᱚ ᱟᱢᱵᱟᱵᱚᱛᱤ? ᱯᱚᱨᱚᱵᱽ ᱫᱚ,
ᱦᱮᱸ ᱟᱢᱵᱟᱵᱚᱛᱤ ᱯᱚᱨᱚᱵᱽ ᱫᱚ ᱱᱟᱯᱟᱭ ᱜᱮᱞᱮ ᱢᱟᱱᱟᱣ ᱠᱮᱫᱟ᱾ ᱡᱮ ᱱᱚᱣᱟ ᱫᱚ ᱚᱲᱟᱜ ᱯᱚᱨᱚᱵᱽ ᱠᱟᱱᱟ ᱥᱮ ᱟᱫᱚ ᱚᱱᱟ ᱫᱚ ᱚᱲᱟᱜ ᱨᱮᱜᱮ ᱡᱚᱢ ᱧᱩ ᱨᱟᱹᱥᱠᱟᱹ ᱟᱨ ᱯᱤᱴᱷᱟᱹ ᱠᱚ ᱟᱨ ᱵᱟᱝ ᱢᱟ ᱠᱚ ᱞᱟᱹᱭᱟ ᱡᱮ ᱟᱢᱵᱟᱵᱚᱛᱤ ᱞᱮ ᱟᱢᱵᱟᱵᱚᱛᱤ ᱨᱮᱫᱚ ᱥᱟᱛᱴᱤ ᱞᱮᱠᱟᱱ ᱮᱸ ᱯᱷᱚᱞ ᱠᱚ ᱡᱚᱢᱟ᱾
ᱦᱮᱸ᱾
ᱚᱱᱟ ᱠᱚᱦᱚᱸ ᱞᱮ ᱡᱚᱢ ᱠᱮᱫᱟ ᱟᱨ ᱡᱤᱞ ᱠᱚᱞᱮ ᱯᱤᱴᱷᱟᱹ ᱠᱮᱫᱟᱞᱞᱮ ᱞᱮᱴᱚ ᱠᱮᱫᱟ ᱞᱮ᱾ ᱟᱨ ᱵᱚᱸᱜᱟ ᱵᱩᱨᱩ ᱠᱚ ᱡᱤᱞ ᱯᱤᱴᱷᱟᱹ ᱠᱚ ᱦᱟᱺᱰᱤ ᱠᱚ ᱮᱸ ᱪᱚᱰᱚᱨᱟ ᱪᱚᱰᱚᱨ ᱠᱮᱫᱟᱞᱮ ᱱᱚᱝᱠᱟ ᱠᱟᱛᱮᱜ ᱞᱮ ᱯᱟᱨᱚᱢ ᱠᱮᱫᱟ᱾ ᱟᱨ
ᱦᱮᱸ ᱟᱢᱵᱟᱵᱚᱛᱤ ᱫᱚ ᱱᱚᱣᱟᱵᱚᱱ ᱵᱟᱲᱟᱭ ᱜᱮᱭᱟ ᱡᱮ ᱟᱢᱵᱟᱵᱚᱛᱤ ᱫᱚ ᱮᱸ ᱚᱲᱟᱜ ᱯᱟᱛᱟ ᱠᱟᱱᱟ ᱡᱮ ᱟᱫᱚ ᱚᱲᱟᱜ ᱨᱮᱜᱮ ᱚᱱᱠᱟ ᱮᱸ ᱵᱷᱟᱞᱮ ᱢᱚᱱᱫᱚ ᱠᱚ ᱡᱚᱢᱟ ᱯᱤᱴᱷᱟᱹ ᱞᱟᱴᱷᱟᱭᱟᱠᱚ ᱡᱤᱞ ᱩᱛᱩ ᱫᱟᱠᱟ ᱛᱮ ᱠᱟᱱᱴᱷᱟᱲ ᱵᱤᱞᱤ ᱠᱚ ᱩᱞ ᱵᱤᱞᱤ ᱠᱚ
ᱦᱳᱭ ᱚᱱᱠᱟ ᱜᱮ ᱟᱞᱮ ᱥᱮᱫ ᱦᱚᱸ ᱟᱫᱚ ᱟᱞᱮ ᱥᱮᱫ ᱫᱚ ᱢᱟᱱᱮ ᱯᱤᱴᱷᱟᱹ ᱠᱚᱫᱚ ᱚᱱᱟ ᱥᱩᱫᱩ ᱚᱱᱟ ᱯᱟᱛᱲᱟ ᱯᱤᱴᱷᱟᱹ ᱜᱮ ᱦᱩᱭᱩᱜᱼᱟ ᱡᱤᱞ ᱯᱤᱴᱷᱟᱹ ᱥᱩᱠᱨᱤ ᱡᱤᱞ ᱟᱨ ᱚᱠᱚᱭ ᱠᱚᱫᱚ ᱥᱤᱢ ᱡᱤᱞ ᱟᱨ ᱚᱠᱚᱭ ᱫᱚ ᱵᱟᱡᱟᱨ ᱨᱮ ᱵᱚᱭᱞᱟᱨ ᱠᱚ ᱧᱟᱢᱚᱜᱼᱟ ᱩᱱᱠᱩᱣᱟᱜ ᱡᱤᱞ ᱠᱚ ᱯᱤᱴᱷᱟᱹᱭ ᱜᱮᱭᱟ᱾
ᱦᱮᱸ, ᱟᱨ ᱛᱟᱞᱦᱮ ᱤᱭᱟᱹ ᱟᱯᱮ ᱥᱮᱫ ᱫᱚ ᱨᱩᱰᱟᱹ ᱵᱟᱝ ᱦᱩᱭᱩᱜ ᱜᱮᱭᱟ?
ᱦᱮᱸ ᱦᱩᱭᱩᱜ ᱜᱮᱭᱟ ᱚᱱᱟ ᱫᱚ ᱟᱞᱮ ᱫᱚ ᱥᱟᱦᱟ ᱞᱩᱸᱰᱟᱹ ᱞᱮ ᱢᱮᱛᱟᱜᱼᱟ᱾
ᱩᱸ ᱪᱮᱫ ᱞᱮᱠᱟ ᱚᱱᱟ ᱫᱚ ᱪᱮᱫ ᱞᱮᱠᱟᱱ ᱯᱚᱨᱚᱵᱽ ᱠᱟᱱᱟ? ᱠᱟᱹᱴᱤᱡ ᱮᱢ ᱞᱟᱹᱭ ᱞᱮᱠᱷᱟᱱ ᱵᱷᱟᱞᱮ ᱠᱚᱜᱼᱟ᱾
ᱦᱮᱸ ᱥᱟᱦᱟ ᱞᱩᱸᱰᱟᱹ ᱨᱮᱫᱚ ᱚᱱᱠᱟ ᱚᱱᱟ ᱨᱮᱫᱚ ᱰᱩᱢᱵᱩᱜ ᱯᱤᱴᱷᱟᱹᱭ ᱦᱩᱭᱩᱜᱼᱟ ᱚᱱᱟ ᱨᱮᱫᱚ᱾
ᱚ᱾
ᱦᱮᱸ ᱚᱠᱚᱭ ᱫᱚ ᱦᱚᱛᱚᱫ ᱨᱮᱭᱟᱜ-ᱮ ᱰᱩᱸᱵᱩᱜ ᱯᱤᱴᱷᱟᱹᱭᱮᱫᱟ ᱚᱠᱚᱭ ᱫᱚ ᱢᱟᱞᱦᱟᱱ ᱨᱮᱭᱟᱜ, ᱟᱨ ᱚᱠᱚᱭ ᱫᱚ ᱡᱤᱞ ᱨᱮᱭᱟᱜ ᱚᱣ ᱡᱟᱨ ᱡᱮᱢᱚᱱ ᱚᱠᱚᱭ ᱪᱮᱫᱠᱟ ᱠᱚ ᱵᱮᱱᱟᱣᱟ᱾
ᱟᱞᱮ ᱥᱮᱫ ᱫᱚ ᱚᱱᱟ ᱫᱚ ᱦᱩᱰᱤᱧ ᱥᱟᱠᱨᱟᱛ ᱞᱮ ᱞᱟᱹᱭ ᱜᱮᱭᱟ᱾
ᱚ ᱦᱩᱰᱤᱧ ᱥᱟᱠᱨᱟᱛ, ᱦᱮᱸ ᱚᱱᱟ ᱫᱚ ᱦᱩᱰᱤᱧ ᱥᱟᱠᱨᱟᱛ ᱠᱚ ᱞᱟᱹᱭ ᱜᱮᱭᱟ ᱞᱟᱹᱭ ᱫᱚ᱾
ᱚ ᱚᱱᱟᱨᱮ ᱞᱟᱹᱭᱟᱠᱚ ᱡᱮ ᱵᱟᱝᱢᱟ ᱞᱟᱦᱟᱛᱮ ᱩᱱᱠᱩ ᱵᱟᱵᱟ ᱟᱭᱳ ᱠᱚᱠᱚ ᱞᱟᱹᱭ ᱟᱹᱜᱩ ᱠᱟᱫᱟ ᱡᱩᱫᱤ ᱦᱩᱰᱤᱧ ᱥᱟᱠᱨᱟᱛ ᱨᱮ ᱡᱩᱫᱤ ᱵᱟᱢ ᱠᱩᱲᱟᱹᱣ ᱫᱟᱲᱮ ᱫᱟᱨᱮᱭᱟᱜᱼᱟ ᱥᱮ ᱵᱟᱢ ᱯᱤᱴᱷᱟᱹᱭᱟ ᱵᱟᱢ ᱞᱟᱴ ᱛᱟᱞᱦᱮ ᱠᱷᱟᱱ ᱫᱚ ᱢᱟᱨᱟᱝ ᱥᱟᱠᱨᱟᱹᱛ ᱨᱮ ᱵᱟᱢ ᱠᱩᱨᱟᱹᱣᱟ, ᱚᱱᱟ ᱠᱷᱟᱹᱛᱤᱨ ᱱᱚᱣᱟ ᱫᱚ ᱠᱚ ᱢᱟᱱᱮ ᱚᱱᱟ ᱦᱩᱰᱤᱧ ᱥᱟᱠᱨᱟᱹᱛ ᱨᱮᱦᱚᱸ ᱠᱚ ᱯᱤᱴᱷᱟ ᱞᱟᱴᱷᱟᱭ ᱜᱮᱭᱟ᱾
ᱚ, ᱦᱮᱸ ᱛᱟᱦᱞᱮ ᱟᱯᱮ ᱚᱱᱠᱟ ᱢᱟᱨᱟᱝ ᱥᱟᱠᱨᱟᱛ ᱡᱟᱦᱟᱸ ᱫᱚ ᱟᱵᱚᱣᱟᱜ ᱟ ᱢᱚᱠᱚᱨ ᱥᱚᱝᱠᱨᱟᱱᱛᱤ ᱠᱚ ᱢᱮᱛᱟᱜ ᱠᱟᱱ ᱥᱮ ᱥᱮ ᱚᱱᱟ ᱨᱮᱫᱚ ᱟᱯᱮ ᱪᱮᱫ ᱞᱮᱠᱟ ᱯᱮ ᱢᱟᱱᱟᱣ ᱜᱮᱭᱟ?
ᱦᱮᱸ ᱚᱱᱟ ᱫᱚ ᱟᱹᱰᱤ ᱡᱟᱠ ᱡᱚᱢᱚᱱ ᱜᱮᱞᱮ ᱢᱟᱱᱟᱣ ᱜᱮᱭᱟ ᱞᱮ᱾ ᱮ ᱡᱮ ᱫᱤᱱ ᱦᱮᱸ ᱡᱮᱫᱤᱱ ᱦᱚᱞᱚᱝ ᱦᱩᱲᱩᱝ ᱮᱸ ᱫᱤᱱ ᱠᱟᱱᱟ ᱩᱱ ᱦᱤᱞᱚᱜ ᱜᱮ ᱦᱚᱞᱚᱝ ᱞᱮ ᱦᱩᱲᱩᱝᱟ ᱟᱨ ᱚᱱᱟ ᱟᱭᱩᱵ ᱜᱮᱞᱮ ᱯᱤᱴᱷᱟᱹᱭᱟ᱾
ᱩᱸ ᱪᱮᱫ ᱯᱤᱴᱷᱟᱹ ᱯᱮ ᱵᱮᱱᱟᱣ ᱜᱮᱭᱟ?
ᱦᱮᱸ ᱥᱩᱠ ᱟᱞᱮ ᱫᱚ ᱥᱩᱠᱨᱤ ᱡᱤᱞ ᱯᱤᱴᱷᱟ ᱞᱮ ᱵᱮᱱᱟᱣᱟ᱾ ᱵᱚᱸᱜᱟ ᱵᱩᱨᱩ ᱨᱮᱢᱟ ᱥᱩᱠᱨᱤ ᱡᱤᱞ ᱯᱤᱴᱷᱟᱹ ᱜᱮ ᱾
ᱦᱮᱸ ᱦᱮᱸ᱾
ᱦᱮᱸ ᱥᱩᱠᱨᱤ ᱡᱤᱞ ᱯᱤᱴᱷᱟᱹ ᱥᱤᱢ ᱡᱤᱞ ᱯᱤᱴᱷᱟᱹ ᱚᱱᱟ ᱠᱚ ᱯᱤᱴᱷᱟᱹ ᱠᱚᱞᱮ ᱵᱮᱱᱟᱣ ᱜᱮᱭᱟ᱾
ᱚ ᱟᱞᱮ ᱫᱚ ᱥᱟᱠᱨᱟᱛ ᱨᱮᱫᱚ ᱵᱟᱞᱮ ᱵᱟᱞᱮ ᱯᱤᱴ ᱷᱟᱹᱭ ᱜᱮᱭᱟ ᱟᱞᱮ ᱫᱚ ᱥᱩᱱᱩᱢ ᱯᱤᱴᱷᱟᱹᱭᱟᱞᱮ ᱯᱟᱛᱲᱟ ᱯᱤᱴᱷᱟᱹ ᱫᱚ ᱵᱟᱝ ᱾
ᱚ ᱛᱟᱦᱚᱞᱮ ᱡᱩᱫᱟᱹ ᱜᱮᱭᱟ ᱾
ᱦᱮᱸ ᱾
ᱦᱚᱭ ᱾
ᱟᱞᱮ ᱫᱚ ᱥᱚᱨᱦᱟᱭ ᱨᱮᱞᱮ ᱯᱟᱛᱲᱟ ᱯᱤᱴᱷᱟᱹᱭ ᱜᱮᱭᱟ ᱾
ᱚᱻ ᱟᱨ ᱵᱟᱝᱢᱟ ᱩᱱᱠᱩ ᱵᱟᱵᱟ ᱟᱭᱩ ᱛᱟᱠᱚ ᱦᱚᱸ ᱠᱚ ᱞᱟᱹᱭ ᱦᱚᱴᱚ ᱟᱠᱟᱫᱟ ᱡᱮ ᱥᱟᱠ ᱨᱟᱛ ᱨᱮᱫᱚ ᱥᱟᱠᱨᱟᱛ ᱨᱮ ᱡᱚᱠᱷᱚᱱ ᱥᱤᱧ ᱥᱟᱠᱨᱟᱛ ᱦᱩᱭᱩᱜ-ᱟ ᱩᱱ ᱫᱚ ᱥᱮᱛᱟᱜ ᱯᱟᱭᱟᱨ ᱨᱮ ᱵᱮᱨᱮᱫ ᱠᱟᱛᱮᱫ ᱛᱩᱲᱤ ᱛᱤᱞᱢᱤᱧ ᱟᱨ ᱠᱷᱟᱹᱡᱟᱹᱲᱤ ᱛᱟᱵᱮᱱ ᱡᱚᱢ ᱞᱮᱠᱷᱟᱱ ᱵᱟᱝᱢᱟ ᱡᱤᱣᱤ ᱵᱟᱲᱦᱟᱜᱼᱟ᱾ ᱚᱱᱠᱟ ᱠᱚ ᱞᱟᱹᱭ ᱦᱚᱴᱚ ᱟᱠᱟᱫᱟ ᱚᱱᱟ ᱠᱷᱟᱹᱛᱤᱨ ᱛᱮᱜᱮ ᱱᱮᱛᱟᱨ ᱦᱚᱸ ᱞᱮ ᱡᱚᱢᱮᱫ ᱜᱮᱭᱟ ᱟᱞᱮᱥᱮᱫ ᱫᱚ᱾
ᱦᱚᱻ ᱦᱮᱸ ᱟᱫᱚ ᱚᱱᱟ ᱫᱚ ᱥᱮᱫᱟᱭ ᱠᱚ ᱨᱚᱲ ᱟᱜᱩ ᱟᱠᱟᱫ ᱛᱟᱵᱚᱱᱟ ᱥᱮᱫᱟᱭ ᱠᱷᱚᱱ ᱫᱚ ᱛᱤᱱᱟᱹᱜ ᱥᱟᱹᱨᱤ ᱭᱟ ᱵᱟᱝ ᱥᱟᱨᱤᱭᱟᱹ ᱚᱱᱟ ᱛᱚ ᱵᱟᱝᱵᱚᱱ ᱞᱟᱹᱭ ᱫᱟᱲᱮᱭᱟᱜᱼᱟ᱾
ᱦᱮᱸ ᱦᱮᱸ ᱦᱮᱸ᱾ ᱚᱱᱟ ᱠᱚ ᱡᱚᱢ ᱛᱟᱯᱚᱨᱮ ᱡᱟᱦᱟᱸ ᱠᱚ ᱜᱤᱫᱽᱨᱟᱹ ᱠᱚ ᱩᱱᱠᱩ ᱫᱚ ᱱᱟᱣᱟ ᱫᱚᱛᱚ ᱠᱚᱠᱚ ᱦᱟᱛᱟᱣ ᱟᱠᱚᱣᱟ ᱩᱱᱠᱩ ᱫᱚ ᱵᱩᱲᱦᱤ ᱠᱩᱢᱵᱟᱹ ᱠᱚᱠᱚ ᱟᱛᱟᱨᱟᱜᱼᱟ ᱟᱨᱠᱚ ᱡᱩᱞᱩᱜ ᱡᱩᱨᱩᱜᱼᱟ᱾ ᱚᱱᱮ ᱚᱱᱠᱟ ᱟᱨᱠᱤ ᱦᱮᱸ᱾
ᱦᱮᱸ ᱟᱫᱚ ᱱᱮᱛᱟᱨ ᱫᱚ ᱵᱟᱹᱭ ᱵᱟᱹᱭ ᱛᱮ ᱚᱱᱟ ᱠᱩᱢᱵᱟᱹ ᱡᱮᱨᱮᱫ ᱦᱚᱸ ᱩᱱᱟᱹᱜ ᱠᱚᱢ ᱦᱤᱡᱩᱜ ᱠᱟᱱᱟ᱾ ᱢᱟᱱᱮ ᱵᱟᱝᱠᱚ ᱵᱮᱱᱟᱣᱮᱫ ᱜᱮᱭᱟ ᱞᱟᱦᱟᱛᱮ ᱞᱮᱠᱟ ᱫᱚ᱾
ᱦᱩ᱾ ᱟᱨ ᱟᱞᱮ ᱥᱮᱫ ᱫᱚ ᱚᱱᱮ ᱥᱤᱧ ᱥᱟᱠᱨᱟᱹᱛ ᱨᱮ ᱡᱮᱢᱚᱱ ᱦᱟᱹᱠᱩ ᱠᱟᱴᱠᱚᱢ ᱠᱚ ᱡᱚᱢᱟ ᱟᱨ ᱡᱚᱢ ᱠᱚᱜᱮᱭᱟ ᱠᱚ᱾ ᱦᱟᱹᱠᱩ ᱡᱤᱞ ᱢᱤᱫ ᱥᱟᱛᱮᱜ ᱠᱚ ᱡᱚᱢ ᱠᱚᱣᱟ ᱟᱨ ᱟᱸᱡᱚᱢ ᱟᱠᱟᱫᱤᱧ ᱮᱴᱟᱜ ᱥᱮᱫ ᱫᱚ ᱦᱟᱹᱠᱩ ᱠᱟᱴᱠᱚᱢ᱾ ᱠᱚ ᱞᱟᱹᱭᱟ ᱟᱞᱮ ᱥᱮᱫ ᱫᱚ ᱦᱟᱹᱠᱩ ᱠᱟᱴᱠᱚᱢ ᱫᱚ ᱵᱟᱝ ᱟᱞᱮ ᱥᱮᱫ ᱫᱚ ᱡᱤᱞ ᱦᱟᱹᱠᱩ ᱢᱤᱫ ᱥᱟᱶᱛᱮᱢ ᱡᱚᱢ ᱫᱟᱲᱮᱭᱟᱜᱼᱟᱹ ᱤᱱᱟᱹ ᱦᱤᱞᱟᱳᱜ ᱫᱚ᱾
ᱵᱟᱝᱜᱮ ᱟᱞᱮ ᱚ ᱟᱞᱮ ᱥᱮᱫ ᱫᱚ ᱮᱱᱦᱤᱞᱳᱜ ᱫᱚ ᱦᱟᱹᱠᱩ ᱠᱟᱴᱠᱚᱢ ᱠᱚ ᱡᱚᱢ ᱢᱮᱛᱟᱜ ᱟᱠᱚ ᱟᱨᱠᱚ ᱦᱟᱹᱠᱩ ᱩᱛᱩ ᱠᱚ ᱡᱚᱢ ᱠᱚᱣᱟ ᱟᱫᱚ ᱱᱮᱛᱟᱨ ᱫᱚ ᱠᱟᱴᱠᱚᱢ ᱠᱚᱦᱚᱸ ᱵᱟᱠᱚ ᱧᱟᱢᱚᱜ ᱠᱟᱱᱟ ᱥᱮᱫᱟᱭ ᱫᱚ ᱵᱚᱨᱚᱝ ᱠᱚ᱾ ᱞᱟᱭᱮᱫ ᱠᱚ ᱛᱟᱦᱮᱱᱟ᱾
ᱟᱞᱮ ᱫᱚ ᱦᱟᱹᱠᱩ ᱟᱨ ᱡᱤᱞ ᱢᱤᱫ ᱥᱟᱛᱮᱜᱞ ᱞᱮ ᱡᱚᱢᱟ ᱮᱢᱱᱤ ᱫᱤᱱ ᱨᱮᱫᱚ ᱦᱟᱹᱠᱩ ᱡᱤᱞ ᱵᱟᱢ ᱡᱚᱢ ᱫᱟᱲᱮᱭᱟᱜᱼᱟ ᱦᱮᱸᱥᱮ᱾ ᱤᱱᱟᱹ ᱦᱤᱞᱳᱜ ᱫᱤᱱ ᱫᱚ ᱦᱟᱹᱠᱩ ᱡᱤᱞ ᱢᱤᱫ ᱥᱟᱛᱮᱢ ᱡᱚᱢ ᱫᱟᱲᱮᱭᱟᱜᱼᱟ᱾
ᱚ ᱦᱮᱸ᱾ ᱟᱨ ᱛᱟᱦᱚᱞᱮ ᱵᱟᱦᱟ ᱥᱚᱦᱚᱨᱟᱹᱭ ᱫᱚᱯᱮ ᱢᱟᱱᱟᱣᱮᱫ ᱜᱮᱭᱟ ᱥᱮ ᱵᱟᱝ?
ᱦᱮᱸ ᱵᱟᱦᱟ ᱯᱚᱨᱦᱟᱹᱭ ᱫᱚᱞᱮ ᱢᱟᱱᱟᱣ ᱜᱮᱭᱟ ᱞᱮ᱾
ᱚ ᱵᱟᱦᱟ ᱫᱚ ᱚᱠᱟ ᱪᱟᱸᱫᱳ ᱨᱮᱯᱮ ᱢᱟᱱᱟᱣ ᱜᱮᱭᱟ?
ᱵᱟᱦᱟ ᱫᱚ ᱯᱷᱟᱹᱜᱩᱱ ᱵᱚᱸᱜᱟ ᱞᱮ ᱢᱟᱱᱟᱣ ᱜᱮᱭᱟ᱾
ᱚ ᱛᱤᱱᱟᱹᱜ ᱫᱤᱱ ᱯᱮ ᱢᱟᱱᱟᱣᱟ?
ᱯᱮ ᱫᱤᱱ ᱞᱮ ᱢᱟᱱᱟᱣᱟ᱾
ᱚᱻ
ᱩᱢ ᱢᱟᱦᱟ, ᱥᱟᱹᱨᱫᱤ ᱟᱨ ᱵᱟᱥᱠᱮ᱾
ᱦᱚᱶᱟ 'ᱥᱚᱨᱦᱟᱭ' ᱫᱚ ᱚᱠᱟ ᱵᱚᱸᱜᱟ ᱨᱮ?
'ᱥᱚᱦᱨᱟᱭ' ᱫᱟᱹ 'ᱥᱚᱦᱚᱨᱟᱭ' ᱪᱟᱸᱫᱳ ᱨᱮᱜᱮ᱾
ᱚ ᱛᱤᱱ ᱫᱤᱱ ᱥᱚᱨᱟᱭ ᱫᱚ?
ᱟᱸ ᱱᱮᱛᱟᱨ ᱢᱟ ᱟᱞᱮ ᱥᱮᱜ ᱢᱟ ᱩᱱᱟᱹᱜ ᱫᱤᱱ ᱫᱚ ᱵᱟᱝᱠᱚ ᱢᱟᱱᱟᱣ ᱫᱟ, ᱯᱮ ᱫᱤᱱ ᱜᱮᱠᱚ ᱢᱟᱱᱟᱣᱟ᱾ ᱟᱨ ᱟᱯᱮ ᱥᱮᱜ ᱫᱚ?
ᱚᱸ ᱟᱞᱮ ᱥᱮᱜ 'ᱵᱟᱦᱟ' ᱫᱚ ᱯᱮ ᱫᱤᱱ ᱜᱮᱻ᱾
ᱦᱩᱸ᱾
ᱟᱨ 'ᱥᱚᱦᱨᱟᱭ' ᱫᱚ ᱢᱚᱬᱮ ᱫᱤᱱ᱾
ᱚ ᱛᱷᱟᱞᱮ ᱟᱯᱮ ᱫᱚ ᱵᱷᱟᱞᱤ ᱜᱮ᱾
ᱦᱮᱸ᱾
ᱟᱞᱮ ᱥᱮᱜ ᱫᱚ, ᱱᱮᱛᱟᱨ ᱫᱚ ᱵᱟᱹᱭ-ᱵᱟᱹᱭᱛᱮᱸ ᱪᱟᱵᱟ ᱤᱫᱤᱜ ᱠᱟᱱᱟ 'ᱥᱚᱦᱨᱟᱭ' ᱠᱚᱦᱚᱸ᱾ ᱦᱩᱭ ᱫᱩ ᱦᱩᱭᱩᱜ ᱠᱟᱱᱟ ᱩᱱᱟᱹᱜ ᱨᱟᱹᱥᱠᱟᱹ ᱫᱚ, ᱩᱱᱟᱹᱜ ᱫᱚ ᱥᱮ ᱩᱱᱫᱤᱱ ᱞᱮᱠᱟ ᱫᱚ ᱵᱟᱝᱜᱮ᱾ ᱢᱟᱱᱮ ᱳᱭ ᱦᱩᱰᱤᱧ ᱢᱟᱪᱷᱟ ᱛᱮᱜᱮ ᱠᱚ ᱠᱚᱨᱟᱣ ᱜᱮᱭᱟ ᱯᱮ ᱫᱤᱱ᱾ ᱟᱸ ᱠᱷᱩᱱᱴᱟᱹᱣ ᱠᱚ ᱦᱳᱭᱳᱜᱼᱟ ᱡᱟᱜᱟᱣ-ᱡᱟᱜᱟᱣ ᱠᱚᱣᱟ ᱠᱚ ᱟᱭᱩᱵ ᱵᱮᱨᱟ ᱚᱱᱟ ᱦᱳᱭᱳᱜ-ᱟᱸ᱾ ᱟᱨ ᱚᱱ ᱤᱭᱟᱹ ᱚᱱᱟ ᱫᱚᱥᱟ ᱦᱤᱞᱳᱜ ᱫᱚ ᱯᱤᱴᱷᱟᱹ ᱵᱟᱲᱟᱭᱟ ᱠᱚᱸ᱾ ᱟᱸ ᱰᱟᱝᱨᱤ ᱠᱚᱠᱚ ᱵᱤᱫᱟᱹᱭ ᱠᱚᱣᱟ ᱟᱨ ᱚᱱᱟ ᱯᱚᱨᱮ ᱫᱚ ᱠᱷᱩᱱ ᱤᱭᱟᱹ ᱦᱳᱭᱳᱜᱼᱟ᱾ ᱠᱷᱩᱱᱴᱟᱹᱣ ᱠᱚ ᱛᱚᱞ ᱠᱚᱣᱟ᱾
ᱮᱸ᱾
ᱩᱸ᱾ ᱛᱟᱞᱦᱮ ᱟᱯᱮ ᱥᱮᱜ ᱫᱚ ᱤᱭᱟᱹ ᱦᱮᱸ, ᱪᱟᱞᱟᱜ ᱫᱚᱞᱮ ᱪᱟᱞᱟᱜ ᱜᱮᱭᱟ ᱞᱮ, ᱪᱟᱞᱟᱜ ᱜᱮᱭᱟ ᱞᱮ᱾
ᱛᱚᱯ
ᱛᱷᱟᱞᱮ ᱯᱨᱩᱯ
ᱪᱮᱜ ᱞᱮᱠᱟ ᱥᱟᱡᱽ-ᱥᱟᱯᱟᱡᱽ ᱚᱰᱳᱜᱚᱜᱼᱟ?
ᱟᱸ ᱪᱮᱜ ᱨᱮ, ᱪᱮᱫ ᱨᱮᱢ ᱞᱟᱹᱭ ᱠᱮᱫᱟ?
'ᱫᱟᱨᱟᱭ' ᱮᱱᱮᱡ ᱨᱮ᱾
ᱚ 'ᱫᱟᱥᱟᱭᱱᱟᱜ' ᱨᱮᱫᱚ ᱟᱞᱮ ᱥᱮᱜ ᱫᱚ ᱟᱸ ᱠᱩᱲᱤ ᱜᱤᱫᱽᱨᱟᱹᱣᱟᱜ ᱰᱨᱮᱥ ᱠᱚ ᱦᱚᱨᱚᱜᱟ ᱠᱚ᱾ ᱯᱟᱡᱚᱱ ᱠᱚᱠᱚ ᱦᱚᱨᱚᱜᱟ ᱠᱚ ᱟᱨᱠᱚ ᱚᱰᱳᱜᱚᱸᱜᱼᱟ ᱠᱚ᱾ 'ᱫᱚᱥᱟᱭ ᱫᱟᱲᱟᱱ'᱾ ᱛᱚᱸ᱾ ᱟᱨ ᱟᱯᱮ ᱥᱮᱜ ᱫᱚ?
ᱦᱮᱸᱻ, ᱟᱞᱮ ᱥᱮᱜ ᱦᱚᱸ ᱚᱝᱠᱟ ᱜᱮ᱾
ᱟᱝ ᱟ ᱪᱮᱫᱟᱜ ᱠᱚ ᱪᱮᱫᱟᱜ 'ᱫᱟᱥᱟᱭ' ᱫᱟᱲᱟᱱ ᱠᱚᱸ ᱚᱸᱰᱳᱜᱚᱜᱼᱟ? ᱚᱱᱟ, ᱚᱱᱟ ᱵᱟᱨᱮᱛᱮ ᱠᱟᱹ- ᱴᱤᱢ ᱞᱟᱹ ᱞᱮᱠᱷᱟᱱ ᱵᱷᱟᱞᱮ ᱠᱚᱜᱼᱟᱸ᱾
ᱦᱮᱸ, 'ᱫᱟᱥᱟᱭ' ᱫᱟᱲᱟᱱ ᱫᱚᱸ ᱱᱤᱭᱟᱹ ᱞᱟᱹᱜᱤᱫ ᱛᱮᱜᱮ ᱠᱚ ᱩᱰᱩᱝᱚᱜᱼᱟ ᱡᱮ ᱟᱵᱚᱨᱮᱱ ᱡᱟᱦᱟᱭ ᱵᱟᱨᱭᱟ ᱦᱟᱸᱭᱟᱜ ᱩᱝ ᱠᱩᱲᱤ ᱜᱤᱫᱽᱨᱟᱹ ᱠᱤᱱ ᱛᱷᱮᱸ ᱠᱟᱱᱟ ᱟᱭᱱᱚᱢ, ᱠᱟᱡᱚᱞ᱾ ᱦᱮᱸᱥᱮ, ᱟᱫᱚ ᱪᱷᱟᱛᱤᱠ ᱡᱟᱹᱛ ᱟᱸ ᱪᱷᱟ- -ᱛᱤᱠ ᱡᱟᱹᱛ ᱠᱚ ᱥᱮ ᱩᱝᱠᱩ ᱛᱩᱲᱩᱠ ᱠᱚ ᱩᱝᱠᱤᱱ ᱠᱚ ᱟᱸᱜ ᱟᱠᱤᱨ ᱞᱮᱜ ᱠᱤᱱᱟ ᱟᱫᱚ ᱩᱝᱠᱤᱱ ᱫᱚ ᱟᱰᱤ ᱫᱟᱲᱮᱭᱟᱱ ᱥᱩᱜ ᱠᱤᱱ ᱛᱟᱦᱮ ᱠᱟᱱᱟ ᱟᱫᱚ ᱚᱱᱟ ᱠᱷᱟᱹᱛ- -ᱛᱤᱨ ᱛᱮ ᱩᱝᱠᱩ ᱩᱝᱠᱤᱱ ᱠᱚ ᱟᱠᱤᱨ ᱞᱮᱜ ᱠᱤᱱᱟ, ᱟᱫᱚ ᱟᱵᱚ ᱥᱟᱱᱛᱟᱲ ᱠᱚᱫᱚ ᱩᱝ- -ᱠᱤᱱ ᱯᱟᱸᱡᱟ ᱞᱟᱜᱤᱫ ᱜᱮ ᱮᱸ ᱩᱰᱩᱜᱚᱜᱼᱟ᱾ ᱟᱫᱚ ᱡᱟᱛᱮ ᱟᱞᱚ ᱠᱚ ᱧᱮᱞ ᱴᱷᱤᱠᱟᱹ ᱠᱚᱢᱟ ᱡᱮ ᱱᱩᱠᱩ ᱫᱚ ᱥᱟᱱᱛᱟᱲ ᱠᱟᱱᱟ ᱠᱚ᱾ ᱱᱩᱠᱤᱱ ᱟᱭᱱᱚᱢ ᱠᱟᱡᱚᱞ ᱯᱟᱸᱡᱟ ᱠᱚ ᱦᱤᱡᱩᱜ ᱠᱟᱱᱟ ᱾
ᱚᱱᱟ ᱠᱷᱟᱹᱛᱤᱨ ᱛᱮ ᱠᱩᱲᱤ ᱦᱚᱯᱚᱱᱟᱜ ᱥᱟᱡᱽ ᱥᱟᱯᱟᱡᱽ ᱦᱚᱨᱚᱜ ᱠᱟᱛᱮᱜ, ᱫᱤᱥᱚᱢ ᱫᱤᱥᱚᱢ ᱠᱚ ᱫᱟᱬᱟᱭᱟ ᱾
ᱚ ᱟᱹᱰᱤ ᱢᱚᱸᱡᱽ ᱾ ᱵᱟᱹᱧ ᱵᱟᱲᱟᱭ ᱠᱟᱱ ᱛᱟᱦᱮᱸᱜᱼᱟ᱾
ᱦᱮᱸ,
ᱦᱮᱸ, ᱟᱫᱚ ᱚᱱᱟ ᱢᱟ ᱵᱟᱲᱟᱭ ᱵᱟᱝ ᱛᱟᱦᱮᱸ ᱠᱟᱱᱟ ᱥᱮ ᱧᱮᱞ ᱫᱩᱧ ᱧᱮᱞ ᱠᱟᱜ ᱵᱟᱲᱟ ᱠᱟᱜ ᱠᱚᱜᱮᱭᱟ᱾ ᱡᱮ ᱫᱟᱸᱥᱟᱭ ᱫᱟᱬᱟᱱ ᱥᱚᱢᱚᱭ ᱫᱚ ᱠᱩᱲᱤ ᱜᱤᱫᱽᱨᱟᱹ ᱟᱜ ᱥᱟᱡᱽ ᱥᱟᱯᱷᱟᱡ ᱦᱚᱨᱚᱜ ᱠᱟᱛᱮᱫ ᱠᱚ ᱩᱰᱩᱠᱚᱜᱼᱟ᱾ ᱢᱮᱱᱠᱷᱟᱱ ᱪᱮᱫ ᱠᱷᱟᱹᱛᱤᱨ ᱪᱮᱫ ᱠᱷᱟᱹᱛᱤᱨ ᱠᱚ ᱩᱰᱩᱠᱚᱜᱼᱟ ᱚᱱᱟᱫᱚ ᱵᱟᱲᱟᱭ ᱵᱟᱝ ᱛᱟᱦᱮᱸ ᱠᱟᱱᱟ ᱾ ᱞᱟᱹᱭ ᱠᱮᱫᱟᱢ
ᱦᱮᱸ ᱦᱮᱸ ᱦᱮᱸ ᱾ ᱟᱨ ᱫᱟᱸᱥᱟᱭ ᱫᱚ ᱟᱸᱡᱚᱢ ᱟᱠᱟᱫᱟᱹᱧ ᱵᱟᱝᱢᱟ ᱵᱟᱨ ᱨᱚᱠᱚᱢᱟᱜ ᱫᱟᱸᱥᱟᱭ ᱢᱮᱱᱟᱜᱼᱟ ᱾
ᱦᱮᱸ,
ᱞᱚᱵᱚᱭ ᱫᱟᱸᱥᱟᱭ ᱟᱨ ᱤᱭᱟᱹ ᱵᱷᱩᱣᱟᱹᱝ ᱫᱟᱸᱥᱟᱭ ᱾
ᱚᱻ
ᱦᱮᱸ ᱡᱟᱦᱟᱸ ᱫᱚ ᱡᱮᱢᱚᱱ ᱟᱞᱮᱥᱮᱫ ᱫᱚ ᱡᱟᱦᱟᱸ ᱫᱟᱸᱥᱟᱭ ᱦᱩᱭᱩᱜᱼᱟ, ᱚᱱᱟ ᱫᱚ ᱟᱞᱮᱥᱮᱫ ᱫᱚ ᱞᱚᱵᱚᱭ ᱫᱟᱸᱥᱟᱭ ᱠᱚ ᱢᱮᱛᱟᱜᱼᱟ ᱾
ᱚ ᱞᱚᱵᱚᱭ ᱫᱟᱸᱥᱟᱭ ᱫᱚ ᱚᱠᱟ ᱞᱮᱠᱟ?
ᱦᱮᱸ ᱟᱫᱚ ᱵᱷᱩᱣᱟᱝ ᱫᱟᱸᱥᱟᱭ ᱫᱚ ᱪᱮᱫ ᱞᱮᱠᱟᱱᱟᱜ ᱠᱚ ᱢᱮᱛᱟᱜᱼᱟ ᱪᱮᱫ ᱞᱮᱠᱟ ᱠᱚ ᱮᱱᱮᱡᱼᱟ ᱥᱮ ᱪᱮᱫ ᱞᱮᱠᱟ ᱚᱱᱟ ᱫᱚ ᱦᱟᱸᱜ ᱵᱟᱰᱟᱭ ᱵᱟᱹᱱᱩᱜᱼᱟ ᱾ ᱛᱚᱵᱮ ᱟᱸᱡᱚᱢ ᱦᱳᱭ ᱠᱟᱱᱟ ᱫᱟᱸᱥᱟᱭ ᱫᱚ ᱵᱟᱨ ᱨᱚᱠᱚᱢᱟ ᱾
ᱚ, ᱚ ᱾ ᱦᱮᱸ ᱛᱚ ᱾ ᱛᱟᱞᱦᱮ ᱟᱯᱮ ᱡᱮ ᱱᱚᱜᱼᱚᱭ ᱡᱮ ᱤᱭᱟᱹ ᱦᱩᱭᱩᱜᱼᱟ ᱥᱟᱠᱨᱟᱛ ᱦᱩᱭᱩᱜᱼᱟ ᱥᱮ ᱥᱟᱠᱨᱟᱛ ᱨᱮ ᱟᱯᱮ ᱚᱱᱟ ᱫᱚᱥᱟᱨ ᱦᱤᱞᱳᱜ ᱵᱮᱡᱷᱟ ᱠᱚᱯᱮ ᱛᱩᱧ ᱜᱮᱭᱟ ᱥᱮ ᱵᱟᱝ?
ᱦᱮᱸ ᱵᱮᱡᱷᱟ ᱛᱩᱧ ᱠᱚᱫᱚ ᱦᱩᱭᱩᱜ ᱜᱮᱭᱟ ᱾
ᱚᱻ,
ᱟᱯᱮ ᱚᱱᱛᱮ ᱦᱩᱭᱩᱜ ᱜᱮᱭᱟ?
ᱦᱮᱸ ᱟᱞᱮ ᱚᱱᱛᱮ ᱦᱩᱭᱩᱜ ᱜᱮᱭᱟ ᱾ ᱚᱱᱟ ᱛᱩᱧ ᱨᱮ ᱤᱭᱟᱹ ᱠᱚ ᱫᱚᱦᱚᱭᱟ, ᱡᱮ ᱩᱱᱤ ᱡᱟᱦᱟᱸᱭ ᱤᱭᱟᱹ ᱠᱟᱱᱟᱭ ᱱᱟᱭᱠᱮ ᱵᱟᱵᱟ ᱠᱟᱱᱟᱭ, ᱩᱱᱤᱜᱮ ᱢᱟᱺᱡᱷᱤ, ᱱᱟᱭᱠᱮ, ᱩᱱᱠᱩ ᱠᱚ ᱤᱭᱟᱹ ᱠᱚ ᱵᱤᱫᱟ ᱵᱮᱡᱷᱟ ᱠᱚ ᱵᱤᱫᱟ ᱾ ᱟᱫᱚ ᱚᱱᱟ ᱠᱚ ᱛᱩᱧ ᱠᱚ ᱦᱩᱭᱩᱜ ᱜᱮᱭᱟ ᱾ ᱟᱨ ᱚᱱᱟ ᱥᱟᱶᱛᱮ ᱦᱩᱰᱤᱧ ᱢᱟᱹᱭ ᱵᱟᱹᱵᱩ ᱛᱟᱠᱚ ᱞᱟᱹᱜᱤᱫ ᱚᱱᱮ ᱡᱟᱦᱟᱸ ᱵᱤᱥᱠᱩᱴ ᱫᱟᱹᱲ ᱠᱚ ᱫᱚᱦᱚᱭ ᱜᱮᱭᱟ ᱠᱚ ᱚᱱᱟ ᱨᱟᱹᱥᱠᱟᱹ ᱛᱮ
ᱟᱫᱚ ᱚᱱᱟᱫᱚ ᱧᱤᱫᱟᱹ ᱵᱮᱲᱟ ᱦᱩᱭᱩᱜᱼᱟ ᱥᱮ ᱥᱤᱧ ᱵᱮᱲᱟ ᱦᱩᱭᱩᱜᱼᱟ?
ᱵᱟᱝ ᱚᱱᱟ ᱫᱚ ᱥᱤᱧ ᱵᱮᱲᱟ ᱜᱮ ᱦᱩᱭᱩᱜᱼᱟ, ᱦᱮᱸ ᱛᱟᱨᱟᱥᱤᱧ ᱵᱮᱲᱟ ᱦᱩᱭᱩᱜᱼᱟ ᱾ ᱚᱱᱟᱨᱮ ᱡᱟᱦᱟᱸᱭᱮ ᱡᱟᱦᱟᱸᱭ ᱚᱱᱮ ᱡᱟᱦᱟᱸ ᱵᱷᱮᱡᱟ ᱠᱚ ᱵᱤᱫ ᱠᱟᱜᱼᱟ ᱠᱟᱭᱨᱟ ᱦᱮᱸᱥᱮ, ᱚᱱᱟ ᱫᱚ ᱱᱟᱭᱠᱮ ᱵᱟ ᱱᱟᱭᱠᱮ ᱠᱮ ᱱᱟᱭᱠᱮ ᱵᱟᱵᱟ ᱵᱚᱸᱜᱟᱭᱟᱭ ᱛᱟᱨᱯᱚᱨᱮ ᱚᱸᱰᱮ ᱮ ᱵᱤᱫᱟᱭ, ᱟᱨ ᱚᱱᱟ ᱚᱱᱟ ᱟᱛᱩ ᱨᱮᱱ ᱠᱚᱲᱟ ᱜᱤᱫᱽᱨᱟᱹ ᱠᱚ, ᱢᱤᱫ ᱵᱟᱨ ᱚᱸᱰᱮ ᱠᱚ ᱤᱭᱟᱹᱭᱟ ᱢᱟᱱᱮ ᱛᱩᱧᱟᱠᱚ ᱾ ᱡᱟᱦᱟᱸᱭ ᱜᱮ ᱛᱩᱧᱟᱭ ᱩᱱᱤ ᱡᱮ ᱩᱱᱤ ᱜᱷᱚᱲᱟ ᱠᱟᱛᱮᱫ ᱠᱚ ᱤᱫᱤᱭᱮᱭᱟᱠᱚ ᱱᱚᱝᱠᱟ᱾ ᱵᱮᱥ ᱜᱮ᱾
ᱦᱮᱸ ᱟᱫᱚ ᱟᱞᱮᱥᱮᱫ ᱫᱚ ᱠᱟᱭᱨᱟ ᱫᱟᱨᱮ ᱫᱚ ᱵᱟᱝᱠᱚ ᱵᱤᱫ ᱜᱮᱭᱟ ᱟᱞᱮᱥᱮᱫ ᱫᱚ ᱚᱱᱟ ᱵᱷᱮᱱᱰᱟ ᱫᱟᱨᱮ ᱟᱸᱡᱚᱢ ᱟᱠᱟᱫᱟ?
ᱦᱮᱸ ᱟᱸᱡᱚᱢ ᱠᱟᱜ ᱤᱧ᱾
ᱦᱳ ᱚᱱᱟ ᱵᱷᱮᱱᱰᱟ ᱫᱟᱨᱮ ᱜᱮ ᱠᱚ ᱵᱤᱫᱟ ᱚᱱᱟ ᱵᱷᱮᱱᱰᱟ ᱫᱟᱨᱮ ᱡᱟᱦᱟᱸᱭ ᱜᱮ ᱵᱟᱡᱟᱣᱼᱟ ᱩᱱᱤ ᱜᱮ ᱟᱫᱚ ᱢᱟᱺᱡᱷᱤ ᱚᱲᱟᱜ ᱛᱮ ᱠᱚ ᱜᱷᱚᱲᱟ ᱤᱫᱤ ᱭᱮᱭᱟ ᱟᱨ ᱚᱸᱰᱮ ᱡᱤᱞ ᱩᱛᱩ, ᱫᱟᱠᱟ ᱯᱤᱴᱷᱟᱹ ᱠᱚ ᱮᱢᱟᱭᱟ᱾
ᱩᱸ ᱦᱮᱸ ᱟᱨ ᱛᱟᱞᱦᱮ ᱦᱮᱸ ᱞᱟᱹᱭᱫᱟᱹᱧ ᱡᱮ ᱱᱚᱜᱼᱚᱭ ᱡᱮ ᱥᱟᱠᱨᱟᱛ ᱫᱚᱥᱟᱨ ᱦᱤᱞᱳᱜ ᱟᱠᱷᱟᱱ ᱦᱮᱸ ᱥᱮ ᱟᱠᱷᱟᱱ ᱫᱚᱥᱟᱨ ᱦᱤᱞᱳᱜ ᱟᱯᱮ ᱥᱮᱫ ᱜᱟᱲᱤ ᱠᱚ ᱟᱥᱮᱱ ᱠᱚ ᱜᱮᱭᱟ?
ᱵᱟᱝ ᱵᱟᱝ ᱟᱞᱮ ᱥᱮᱫ ᱫᱚ ᱜᱟᱹᱲᱤ ᱠᱚᱫᱚ ᱵᱟᱠᱚ ᱟᱥᱮᱱ ᱠᱚ ᱜᱮᱭᱟ ᱟᱞᱮ ᱫᱚ ᱩᱱᱦᱤᱞᱳ ᱫᱚ ᱥᱮᱸᱫᱽᱨᱟ ᱞᱮ ᱪᱟᱞᱟᱜ ᱜᱮᱭᱟ᱾ ᱠᱩᱞᱟᱹᱭ, ᱨᱩᱺᱰᱟᱹ ᱥᱮᱸᱫᱽᱨᱟ ᱞᱮ ᱪᱟᱞᱟᱜᱼᱟ ᱟᱠᱷᱟᱱ ᱦᱤᱞᱳᱜ ᱫᱚ᱾
ᱚ ᱟᱞᱮᱥᱮᱫ ᱫᱚ ᱜᱟᱲᱤ ᱠᱚᱠᱚ ᱟᱥᱮᱱ